ᱦᱩᱸ ᱨᱚᱲ ᱟᱸᱡᱚᱢ
ᱦᱳᱭ ᱨᱚᱲ ᱟᱸᱡᱚᱢᱚᱜ ᱠᱟᱱᱟ ᱤᱧᱟᱹᱜ ᱦᱚᱸ ᱨᱚᱲ ᱟᱡᱚᱢ ᱠᱟᱱᱟ ᱵᱮᱥ ᱜᱮ?
ᱦᱮᱸ ᱟᱸᱡᱚᱢᱚᱜ ᱠᱟᱱᱟ
ᱦᱚᱭ ᱦᱚᱭ ᱦᱚᱭ ᱦᱮᱸ
ᱛᱟᱞᱮ ᱦᱚᱸᱜᱼᱚᱭ ᱛᱤᱦᱤᱧ ᱫᱚ ᱟᱵᱚ ᱛᱤᱦᱤᱧ ᱫᱚᱞᱟᱝ ᱜᱟᱞᱢᱟᱨᱟᱣᱟ ᱦᱟᱸᱜ ᱡᱟᱦᱟᱸ ᱫᱚ ᱟᱵᱚ ᱤᱭᱟᱹ ᱢᱳᱵᱟᱭᱤᱞ ᱯᱷᱳᱱ ᱢᱳᱵᱟᱭᱤᱞ ᱯᱷᱳᱱ ᱛᱮ ᱡᱟᱦᱟᱸ ᱫᱚ ᱟᱵᱚ ᱥᱩᱨ ᱥᱟᱺᱜᱤᱧ ᱥᱟᱶᱛᱮ ᱡᱟᱦᱟᱸ ᱫᱚ ᱢᱤᱫ ᱡᱟᱭᱜᱟ ᱠᱷᱚᱱᱟᱜ ᱟᱨ ᱢᱤᱫ ᱡᱟᱭᱜᱟ ᱛᱤᱱᱟᱹᱜ ᱵᱚ ᱥᱩᱵᱤᱫᱟᱣ ᱠᱟᱱᱟ ᱚᱱᱴᱟᱜ ᱚᱱᱟ ᱵᱮᱯᱟᱨ ᱛᱮ ᱜᱟᱞᱢᱟᱨᱟᱣ ᱨᱮ ᱛᱤᱧ ᱫᱚ ᱵᱮᱥ ᱠᱚᱜᱼᱟ ᱴᱷᱤᱠ ᱛᱟᱦᱞᱮ ᱠᱟᱹᱴᱤᱡ ᱞᱟᱹᱭ ᱵᱮᱱ ᱦᱩᱸ ᱛᱮᱦᱮᱧ ᱛᱟᱦᱚᱞᱮ ᱞᱟᱹᱭ ᱵᱮᱱ ᱡᱮ ᱟᱵᱚ ᱢᱳᱵᱟᱭᱤᱞ ᱦᱮᱡ ᱠᱟᱛᱮᱜ ᱛᱤᱱᱟᱹᱜ ᱟᱸᱴ ᱵᱚ ᱥᱩᱵᱤᱫᱟᱣ ᱠᱟᱱᱟ ᱥᱟᱶᱛᱮ ᱦᱮᱸ ᱛᱤᱱᱟᱹᱜ ᱟᱸᱴ ᱵᱚ ᱥᱩᱵᱤᱫᱣᱟ ᱠᱟᱱᱟ ᱚᱱᱟ ᱠᱟᱹᱴᱤᱡ ᱵᱮᱱ ᱞᱟᱹᱭ ᱞᱮᱠᱷᱟᱱ ᱱᱟᱯᱟᱭ ᱠᱚᱜᱼᱟ?
ᱮᱸ ᱟᱪᱪᱷᱟ ᱢᱟᱱᱮ ᱱᱟᱯᱟᱭ ᱫᱤᱠᱴᱟᱜ ᱜᱤᱧ ᱞᱟᱹᱭᱟ?
ᱦᱳᱭ ᱱᱟᱯᱟᱭ ᱫᱤᱠ ᱴᱟᱜ ᱜᱮ ᱞᱟᱹᱭ ᱢᱮ ᱦᱟᱸᱜ ᱯᱚᱨᱮ ᱛᱮ ᱦᱟᱸᱜ ᱟᱨ ᱢᱤᱫ ᱯᱚᱨᱮ ᱛᱮᱦᱚᱸ ᱤᱱᱟᱹ ᱯᱚᱨᱮ ᱦᱚ ᱚᱱᱟ ᱠᱚ ᱵᱮᱯᱟᱨ ᱛᱮᱞᱟᱝ ᱜᱟᱞᱢᱟᱨᱟᱣᱟ ᱞᱟᱹᱭ ᱢᱮ
ᱴᱷᱤᱠ
ᱦᱚᱭ ᱞᱟᱹᱭ ᱢᱮ
ᱛᱟᱦᱚᱞᱮ ᱫᱚ ᱦᱮᱸ ᱨᱚᱲ ᱟᱸᱡᱚᱢᱚᱜ ᱠᱟᱱᱟ ᱛᱚ
ᱦᱳᱭ ᱨᱚᱲ ᱟᱸᱡᱚᱢᱚᱜ ᱠᱟᱱᱟ ᱵᱮᱥ ᱜᱮ ᱨᱚᱲ ᱟᱸᱡᱚᱢᱚᱜ ᱠᱟᱱᱟ ᱞᱟᱹᱭ ᱵᱤᱱ
ᱮᱸ ᱤᱧᱟᱹᱜ ᱠᱟᱛᱷᱟ ᱞᱮᱠᱟ ᱛᱮᱫᱚ ᱦᱟᱸᱜ ᱤᱧ ᱞᱟᱹᱭ ᱦᱚᱪᱚᱭᱟ ᱡᱮ
ᱦᱳᱭ
ᱡᱚᱠᱷᱚᱱ ᱠᱷᱚᱱᱟᱜ ᱜᱮ ᱟᱵᱚ ᱱᱚᱜ-ᱚᱭ ᱢᱳᱵᱟᱭᱤᱞ ᱯᱷᱳᱱ ᱠᱷᱚᱱ ᱵᱚᱱ ᱧᱟᱢ ᱟᱠᱟᱫᱟ ᱛᱚᱠᱷᱚᱱ ᱠᱷᱚᱱᱟᱜ ᱫᱚ ᱦᱟᱸᱜ ᱟᱹᱰᱤ ᱟᱹᱰᱤ ᱢᱟᱱᱮ ᱟᱹᱰᱤ ᱡᱟᱹᱥᱛᱤ ᱜᱮᱵᱚᱱ ᱥᱩᱵᱤᱫᱷᱟᱣ ᱠᱟᱱᱟ ᱪᱮᱫᱟᱜ ᱥᱮ ᱡᱮᱢᱚᱱ ᱞᱟᱹᱭ ᱜᱟᱱᱚᱜ-ᱟ ᱚᱲᱟᱜ ᱨᱮ ᱫᱚ ᱠᱟᱛᱮ ᱜᱮ ᱟᱵᱚ ᱡᱟᱦᱟᱸ ᱫᱮᱥ ᱵᱤᱫᱮᱥ ᱨᱮ ᱦᱚᱲ ᱛᱟᱦᱮᱱ ᱥᱟᱶ ᱩᱱᱤ ᱥᱟᱶ ᱵᱚᱱ ᱨᱚᱯᱚᱲ ᱫᱟᱲᱮᱜ ᱠᱟᱱᱟ ᱢᱤᱫ ᱥᱟᱶ ᱛᱮᱫᱚ ᱦᱩᱭᱩᱜ ᱠᱟᱱᱟ ᱥᱮ ᱫᱤᱥᱚᱢ ᱵᱟᱦᱨᱮ ᱠᱚᱨᱮᱱᱟᱜ ᱠᱷᱚᱵᱚᱨ ᱠᱚ ᱟᱵᱚ ᱵᱚᱱ ᱵᱟᱲᱟᱭ ᱧᱟᱢ ᱫᱟᱲᱮᱭᱟᱜ ᱠᱟᱱᱟ ᱥᱮ ᱡᱟᱦᱟᱸ ᱥᱮᱫ ᱥᱩᱨ ᱥᱟᱺᱜᱤᱧ ᱪᱟᱞᱟᱜ ᱠᱚᱨᱮ ᱩᱸ ᱡᱟᱦᱟᱱ ᱡᱟᱭᱜᱟ ᱠᱚ ᱧᱮᱞ ᱮᱸ ᱢᱟᱱᱮ ᱧᱮᱞ ᱧᱮᱞᱛᱮ ᱪᱟᱞᱟᱣᱛᱮ ᱠᱚᱱᱚ ᱟᱱᱟᱴ ᱮᱴᱠᱮᱴᱚᱬᱮ ᱵᱟᱝ ᱦᱩᱭᱩᱜ ᱠᱟᱱ ᱛᱟᱵᱚᱱᱟ ᱡᱮ ᱱᱚᱣᱟ ᱡᱟᱭᱜᱟᱧ ᱪᱟᱞᱟᱜ-ᱟ ᱢᱤᱫᱴᱟᱝ ᱵᱚᱛᱚᱨ ᱢᱚᱵᱟᱭᱤᱞ ᱯᱷᱳᱱ ᱵᱟᱝ ᱛᱟᱦᱮᱱ ᱠᱷᱟᱡ ᱫᱚ ᱡᱮᱢᱚᱱ ᱵᱚᱛᱚᱨ ᱵᱩᱡᱷᱟᱹᱜ-ᱟ ᱡᱮ ᱱᱚᱣᱟ ᱡᱟᱭᱜᱟᱧ ᱪᱟᱞᱟᱜ ᱠᱟᱱᱟ ᱟᱫ ᱛᱚ ᱟᱹᱰᱤ ᱨᱚᱠᱚᱢ ᱟᱱᱟᱴ ᱮᱴᱠᱮᱴᱚᱬᱮ ᱦᱩᱭ ᱫᱟᱲᱮᱭᱟᱜ ᱛᱤᱧᱟᱹ ᱛᱚᱠᱷᱚᱱ ᱪᱮᱫ ᱤᱧ ᱪᱤᱠᱟᱹ ᱮᱭᱟ ᱢᱮᱱᱠᱷᱟᱡ ᱮ ᱢᱳᱵᱟᱭᱤᱞ ᱯᱷᱳᱱ ᱵᱚᱱ ᱧᱟᱢ ᱟᱠᱟᱜ ᱠᱷᱟᱡ ᱫᱚ ᱱᱚᱣᱟ ᱟᱱᱟᱴ ᱮᱴᱠᱮᱴᱚᱬᱮ ᱫᱚ ᱦᱟᱸᱜ ᱵᱟᱝ ᱜᱮ ᱧᱮᱞ ᱧᱟᱢᱚᱜ
ᱦᱳᱭ ᱮᱠᱫᱚᱢ ᱱᱟᱯᱟᱭ ᱡᱟᱦᱟᱸ ᱫᱚ ᱟᱢ ᱞᱟᱹᱭ ᱠᱮᱫᱟ ᱦᱟᱸᱜ ᱩᱸ ᱮᱠᱫᱚᱢ ᱱᱟᱯᱟᱭ ᱟᱨ ᱤᱧᱟᱹᱜ ᱠᱟᱛᱷᱟ ᱞᱮᱠᱟ ᱫᱚ ᱢᱚᱱᱮᱜ-ᱟ ᱡᱟᱦᱟᱸᱭ ᱱᱟ ᱫᱚᱧ ᱢᱮᱱᱟ ᱟᱵᱚ ᱛᱤᱱᱟᱹᱜ ᱟᱸᱴ ᱵᱚ ᱥᱩᱵᱤᱫᱷᱟ ᱟᱠᱟᱱᱟ ᱚᱱᱟ ᱥᱩᱵᱤᱫᱷᱟ ᱞᱮᱠᱟ ᱛᱮᱫᱚ ᱦᱟᱸᱜ ᱞᱟᱹᱭ ᱜᱟᱱᱚᱜ-ᱟ ᱡᱟᱦᱟᱸ ᱫᱚ ᱟᱵᱚ ᱞᱟᱦᱟᱛᱮ ᱪᱤᱴᱷᱤ ᱠᱟ ᱠᱚ ᱥᱟᱶ ᱛᱟᱦᱮᱸ ᱠᱟᱱᱟ ᱡᱟᱦᱟᱸ ᱛᱮᱫᱚ ᱟᱵᱚ ᱴᱷᱤᱠ ᱴᱟᱭᱤᱢ ᱨᱮ ᱢᱟᱱᱮ ᱛᱟᱹᱜᱤ ᱦᱩᱭ ᱠᱚ ᱛᱟᱵᱚᱱᱟ ᱡᱟᱦᱟᱸ ᱛᱮᱫᱚ ᱟᱵᱚ ᱦᱟᱸᱜ ᱚᱠᱛᱚ ᱱᱟᱹᱯᱤᱛ ᱨᱮ ᱢᱟᱱᱮ ᱡᱟᱦᱟᱸ ᱯᱮ ᱫᱤᱱ ᱴᱟᱭᱤᱢ ᱯᱮ ᱫᱤᱱ ᱚᱠᱛᱚ ᱥᱮ ᱢᱤᱫ ᱢᱤᱫ ᱥᱚ ᱢᱤᱫ ᱥᱚᱯᱛᱟᱦᱚ ᱡᱟᱦᱟᱸ ᱚᱠᱛᱚ ᱵᱚ ᱧᱟᱢᱮᱫ ᱛᱟᱦᱮᱱᱟ ᱡᱟᱦᱟᱸ ᱫᱚ ᱟᱹᱰᱤ ᱫᱮᱨᱤᱜ ᱠᱟᱱ ᱛᱟᱦᱮᱱᱟ ᱟᱨ ᱱᱤᱛᱚᱜ ᱫᱚ ᱦᱟᱜ ᱡᱟᱦᱟᱸᱭ ᱢᱤᱫ ᱡᱟᱭᱜᱟ ᱨᱮ ᱛᱟᱦᱮᱱᱟ ᱟᱨ ᱢᱤᱫ ᱡᱟᱭᱜᱟ ᱨᱮ ᱢᱤᱫ ᱦᱚᱲ ᱩᱱᱤ ᱫᱚ ᱦᱟᱸᱜ ᱟᱵᱚ ᱡᱟᱦᱟᱸ ᱫᱚ ᱯᱷᱳᱱ ᱡᱚᱛᱚ ᱫᱚᱠᱚ ᱢᱮᱛᱟᱜ ᱠᱟᱱᱟ ᱯᱷᱳᱱ ᱫᱟᱨᱟᱭ ᱛᱮᱵᱚ ᱵᱩᱡ ᱧᱟᱢᱮᱫᱟ ᱫᱩᱠ ᱥᱩᱠ ᱵᱩᱠ ᱠᱩᱞᱤ ᱡᱚᱝ ᱠᱟᱱᱟ ᱥᱟᱶᱛᱮ ᱡᱟᱦᱟᱸ ᱡᱟᱭᱜᱟ ᱵᱟᱝ ᱵᱚᱱ ᱧᱮᱞ ᱟᱠᱟᱫᱟ ᱚᱱᱟ ᱠᱚᱦᱟᱜ ᱵᱚᱱ ᱧᱮᱞ ᱮᱫᱟ ᱯᱷᱳᱱ ᱠᱚᱨᱮ ᱥᱟᱶᱛᱮ ᱡᱩᱫᱤ ᱟᱢ ᱵᱟᱭ ᱦᱮᱡ ᱫᱟᱲᱮᱜ ᱠᱟᱱᱟ ᱚᱠᱟᱨᱮ ᱠᱩᱞᱤ ᱠᱩᱯᱞᱤᱜ ᱠᱟᱱᱟ ᱠᱟᱱᱟ ᱚᱠᱟᱨᱮ ᱠᱩᱞᱤ ᱠᱤᱯᱞᱤᱜ ᱠᱟᱱᱟ ᱵᱤᱱ ᱢᱟᱱᱮ ᱚᱠᱟᱨᱮ ᱢᱮᱱᱟᱭᱟ ᱵᱟᱹᱱᱩᱭᱟ ᱚᱱᱮ ᱚᱱᱠᱟᱱᱟᱜ ᱢᱤᱫᱴᱮᱡ ᱤᱭᱟᱹ ᱠᱚ ᱧᱮᱞᱚᱜ ᱠᱟᱱᱟ ᱡᱟᱦᱟᱸ ᱛᱮᱫᱚ ᱟᱵᱚ ᱡᱤᱭᱚᱱ ᱨᱮ ᱢᱤᱫᱴᱮᱱ ᱱᱟᱯᱟᱭ ᱜᱷᱚᱴᱟᱜ ᱠᱟᱱᱟ ᱟᱨ ᱦᱚᱜ-ᱚᱭ ᱡᱮᱴᱟ ᱟᱵᱚ ᱥᱩᱵᱤᱫᱷᱟ ᱵᱚᱱ ᱧᱟᱢ ᱮᱫᱟ ᱛᱤᱱᱟᱹᱜ ᱴᱟ ᱱᱟᱯᱟᱭᱟ ᱡᱟᱦᱟᱸ ᱫᱚ ᱟᱵᱚ ᱢᱤᱫ ᱡᱟᱭᱜᱟ ᱠᱷᱚᱱᱟᱜ ᱟᱨ ᱢᱤᱫ ᱡᱟᱭᱜᱟ ᱨᱮᱱᱟᱜ ᱤᱭᱟᱹ ᱰᱚᱜᱚᱨ ᱠᱚᱵᱚ ᱵᱩᱡᱽ ᱧᱟᱢᱫᱟ ᱡᱟᱦᱟᱸ ᱛᱮᱫᱚ ᱟᱵᱚ ᱡᱤᱭᱚᱱ ᱨᱮᱱᱟᱜ ᱪᱮᱫ ᱪᱤᱠᱟᱜ ᱠᱟᱱᱟ ᱟᱵᱚ ᱫᱤᱥᱚᱢ ᱨᱮ ᱥᱮ ᱵᱟᱝ ᱪᱤᱠᱟᱜ ᱚᱱᱮ ᱱᱚᱝᱠᱟᱱᱟᱜ ᱤᱭᱟᱹ ᱵᱚᱱ ᱧᱟᱢ ᱮᱫᱟ ᱟᱨ ᱦᱚᱜᱚᱭ ᱟᱵᱤᱱ ᱵᱤᱱ ᱦᱚᱜᱚᱭ ᱵᱤᱱ ᱞᱟᱹᱭ ᱠᱮᱭᱟ ᱡᱮ ᱟᱵᱚ ᱯᱷᱳᱱ ᱫᱟᱨᱟᱭᱛᱮ ᱪᱮᱫ ᱠᱚᱵᱚᱱ ᱧᱮᱞ ᱮᱫᱟ ᱠᱟᱹᱴᱤᱡ ᱠᱷᱟᱴᱚ ᱢᱟᱪᱷᱟ ᱛᱮ ᱞᱟᱹᱭ ᱵᱮᱱ ᱟᱨ ᱛᱟᱯᱚᱨ ᱦᱟᱸᱜ ᱤᱧ ᱚᱱᱟ ᱤᱭᱟ ᱛᱮᱧ ᱞᱟᱹᱭ ᱮᱫᱟ
ᱟᱪᱪᱷᱟ ᱤᱧᱫᱩᱧ ᱞᱟᱹᱭᱟ ᱡᱮ ᱯᱷᱳᱱ ᱛᱟᱞᱟ ᱛᱮᱫᱚ ᱟᱵᱚ ᱫᱚ ᱚᱱᱮᱧ ᱞᱟᱹᱭ ᱠᱮᱫ ᱫᱤᱥᱚᱢ ᱠᱷᱚ ᱠᱷᱚᱱᱟᱜ ᱫᱤᱥᱚᱢ ᱵᱟᱨᱦᱮ ᱨᱮᱱᱟᱜ ᱠᱷᱚᱵᱚᱨ ᱦᱚᱸ ᱟᱵᱚ ᱵᱚᱱ ᱵᱟᱲᱟᱭ ᱧᱟᱢ ᱫᱟᱲᱮᱜ ᱠᱟᱱᱟ ᱚᱱᱟ ᱥᱟ ᱥᱟᱶᱛᱮ ᱱᱮᱛᱟᱨ ᱫᱚ ᱞᱟᱹᱭ ᱜᱟᱱᱚᱜ-ᱟ᱾ ᱟᱹᱰᱤ ᱨᱚᱠᱚᱢ
ᱫᱤᱥᱚᱢ ᱨᱮ ᱥᱮ ᱟᱹᱛᱩ ᱨᱮ ᱥᱮ ᱚᱠᱚᱭᱟᱜ ᱡᱤᱭᱚᱱ ᱨᱮ ᱪᱮᱫ ᱞᱮᱠᱟᱱ ᱮ ᱜᱷᱚᱴᱚᱱᱟ ᱠᱚ ᱜᱷᱚᱴᱟᱜ ᱠᱟᱱᱟ ᱚᱱᱟ ᱠᱚᱦᱚᱸ ᱡᱷᱚᱛᱚ ᱨᱚᱠᱚᱢᱟᱜ ᱵᱚᱱ ᱵᱟᱲᱟᱭ ᱧᱟᱢᱟ᱾ ᱟᱨ ᱥᱟᱶ ᱥᱟᱶ ᱛᱮᱫᱚ ᱦᱩᱭᱩᱜ ᱠᱟᱱᱟ
ᱦᱳᱭ ᱚᱠᱛᱚ ᱧᱮᱞ ᱟᱨ ᱟᱸᱡᱚᱢ ᱵᱮᱱ ᱚᱠᱛᱚ ᱧᱮᱞ ᱠᱟᱛᱮ ᱦᱚᱸ ᱛᱷᱚᱲᱟ ᱨᱚᱲ ᱵᱮᱱ᱾ ᱚᱠᱛᱚ ᱧᱮᱞ ᱧᱮᱞ ᱛᱮᱦᱚᱸ ᱢᱟᱱᱮ ᱤᱧ ᱥᱮᱫ ᱦᱚᱸ ᱠᱟᱹᱴᱤᱡ ᱚᱠᱛᱚ ᱮᱢᱟᱜ ᱵᱮᱱ᱾ ᱦᱳᱭ
ᱟᱪᱪᱷᱟ ᱴᱷᱤᱠ ᱜᱮᱭᱟ᱾ ᱦᱮᱸ ᱛᱚ ᱤᱧ ᱫᱚ ᱱᱚᱣᱟ ᱠᱚᱜᱮᱧ ᱞᱟᱹᱭ ᱚᱪᱚᱭᱟ᱾ ᱛᱟᱦᱚᱞᱮ ᱠᱟᱹᱴᱤᱡ ᱟᱢ ᱞᱟᱹᱭ ᱢᱮ ᱢᱟ?
ᱤᱧ ᱫᱩᱧ ᱢᱮᱱᱟ ᱱᱚᱜᱼᱚᱭ ᱡᱮᱴᱟ ᱟᱵᱚ ᱟᱭᱢᱟ ᱠᱤᱪᱷᱩ ᱵᱚᱱ ᱵᱟᱲᱟᱭ ᱧᱟᱢ ᱮᱫᱟ᱾ ᱡᱟᱦᱟᱸ ᱫᱚ ᱢᱤᱫ ᱦᱚᱲᱟᱜ ᱵᱩᱜᱩ- ᱵᱟᱹᱲᱤᱡ ᱥᱟᱶᱛᱮ ᱟᱵᱚ ᱪᱮᱫ ᱪᱮᱠᱟᱜ ᱠᱟᱱᱟ ᱥᱮ ᱟᱵᱚ ᱡᱟᱦᱟᱸ ᱡᱟᱭᱜᱟ ᱵᱚᱱ ᱪᱟᱞᱟᱜᱼᱟ᱾ ᱚᱱᱟ ᱡᱟᱭᱜᱟ ᱪᱮᱫ ᱞᱮᱠᱟᱱᱟ ᱵᱟᱝ ᱪᱮᱫ ᱞᱮᱠᱟᱱᱟ, ᱚᱱᱟ ᱠᱚᱫᱚ ᱦᱟᱸᱜ ᱟᱵᱚ ᱤᱭᱟᱹ ᱫᱟᱨᱟᱭ ᱛᱮᱜᱮ ᱵᱚᱱ ᱵᱩᱡᱽ ᱮᱫᱟ᱾ ᱢᱟᱱᱮ ᱯᱷᱳᱱ ᱫᱟᱨᱟᱭ ᱛᱮᱜᱮ ᱞᱟᱦᱟ ᱠᱷᱚᱱᱟᱜ ᱜᱮ ᱚᱠᱟ ᱡᱟᱭᱜᱟᱨᱮ ᱪᱮᱫ ᱞᱟᱜᱟᱜᱼᱟ? ᱪᱮᱫ ᱡᱟᱹᱥᱛᱤ ᱞᱟᱜᱟᱜᱼᱟ? ᱡᱟᱦᱟᱸ ᱛᱮᱫᱚ ᱟᱵᱚ ᱥᱩᱵᱤᱫᱷᱟᱜ ᱟᱵᱚ᱾ ᱚᱠᱚᱭᱟᱜ ᱜᱚᱲᱚ ᱦᱟᱛᱟᱣ ᱫᱚᱨᱠᱟᱨ ᱠᱟᱱᱟ ᱥᱮ ᱟᱵᱚ ᱚᱱᱟ ᱡᱟᱭᱟᱨ ᱨᱮ ᱥᱮᱱ ᱠᱟᱛᱮᱫ ᱚᱠᱟ ᱥᱮᱱ ᱠᱷᱚᱱ ᱚᱠᱟᱥᱮᱫ ᱠᱚ ᱪᱟᱞᱟᱜᱼᱟ᱾ ᱚᱱᱟ ᱠᱚ ᱧᱮᱞᱚᱜ ᱠᱟᱱᱟ᱾ ᱡᱟᱦᱟᱸ ᱛᱮᱫᱚ ᱟᱵᱚ ᱡᱤᱭᱚᱱ ᱨᱮ ᱟᱹᱰᱤ ᱨᱚᱠᱚᱢ ᱱᱟᱯᱟᱭ ᱜᱷᱚᱴᱟᱜ ᱠᱟᱱᱟ᱾ ᱡᱟᱦᱟᱸ ᱛᱮᱫᱚ ᱟᱵᱚ ᱵᱟᱝ ᱵᱚᱛᱚᱨ ᱵᱟᱝ ᱛᱟᱦᱮᱱ ᱠᱟᱱ ᱛᱟᱵᱚᱱᱟ ᱟᱨ ᱡᱟᱦᱟᱸ ᱨᱮᱱᱟᱜ ᱡᱩᱫᱤ ᱵᱟᱢᱵᱚ ᱵᱟᱲᱟᱭ᱾ ᱚᱠᱟ ᱥᱮᱫ ᱪᱮᱫ ᱠᱟᱱᱟ? ᱚᱱᱟ ᱠᱚ ᱧᱮᱞᱚᱜ ᱠᱟᱱᱟ ᱟᱨ ᱦᱚᱸᱭ ᱱᱚᱣᱟ ᱵᱤᱱ ᱞᱟᱹᱭ ᱠᱮᱭᱟ ᱠᱮᱭ? ᱡᱮᱴᱟ ᱟᱵᱚ ᱯᱷᱳᱱ ᱫᱟᱨᱟᱭ ᱛᱮ, ᱢᱟᱱᱮ ᱯᱷᱳᱱ ᱫᱚ ᱟᱵᱚ ᱛᱤᱱᱟᱹᱜ ᱠᱟᱹᱴᱤᱡ ᱠᱷᱚᱱᱟᱜ ᱵᱮᱣᱦᱟᱨ ᱪᱮᱫ ᱠᱟᱱᱟ? ᱡᱟᱦᱟᱸ ᱫᱚ ᱟᱵᱚ ᱞᱟᱹᱜᱤᱫ ᱱᱟᱯᱟᱭ ᱠᱟᱱᱟ᱾ ᱩᱸ, ᱚᱱᱟ ᱵᱤᱱ ᱞᱟᱹᱭ ᱠᱮᱭᱟ, ᱢᱟ ᱞᱟᱹᱭ ᱵᱤᱱ?
ᱢᱟᱱᱮ ᱟᱻ ᱟᱢ ᱞᱟᱹᱭ ᱡᱚᱭ ᱮᱫᱟᱢ᱾ ᱡᱮ
ᱢᱮᱱᱫᱟᱹᱧ ᱟᱵᱚ, ᱟᱻᱧ ᱤᱧ ᱞᱟᱹᱭ ᱪᱮᱫᱟᱜ ᱢᱟᱱᱮ ᱟᱵᱚ ᱛᱤᱱᱟᱹᱜ ᱩᱢᱮᱨ ᱠᱷᱚᱱᱟᱜ ᱯᱷᱳᱱ ᱫᱚ ᱦᱟᱛᱟᱣ ᱩᱪᱤᱛ ᱠᱟᱱ ᱛᱟᱵᱚᱱᱟ?
ᱮᱸ ᱟᱪᱪᱷᱟ ᱤᱧ ᱫᱚ ᱢᱳᱴᱟ-ᱢᱩᱴᱤᱧ ᱞᱟᱹᱭᱟ᱾ ᱡᱮ ᱟᱵᱚ ᱫᱚ ᱯᱨᱟᱭ ᱮᱭᱤᱴᱤᱱ ᱯᱞᱟᱥ ᱚᱱᱠᱟ ᱠᱷᱚᱱᱜᱮ ᱯᱷᱳᱱ ᱵᱮᱵᱚᱦᱟᱨ ᱫᱚ ᱩᱪᱤᱛ ᱠᱟᱱᱟ᱾ ᱪᱮᱫᱟᱜ? ᱥᱮ
ᱡᱟᱦᱟᱸ ᱫᱚ ᱜᱮᱞ ᱤᱨᱟᱹᱞ ᱡᱟᱦᱟᱸ ᱫᱚ ᱜᱮᱞ ᱤᱨᱟᱹᱞ ᱩᱢᱮᱨ ᱠᱷᱚᱱᱟᱜ᱾ ᱦᱳᱭ ᱦᱳᱭ ᱞᱟᱹᱭ ᱵᱤᱱ ᱦᱳᱭ ᱞᱟᱹᱭ ᱵᱤᱱ ᱟᱸᱡᱚᱢᱚᱜ ᱠᱟᱱᱟ᱾
ᱟ ᱦᱮᱸ ᱪᱮᱫᱟᱜ ᱥᱮ? ᱤᱧ ᱫᱩᱧ ᱞᱟᱹᱭᱟ ᱡᱮ ᱠᱟᱹᱴᱤᱡ ᱥᱚᱢᱚᱭ ᱨᱮ ᱡᱩᱫᱤ ᱟᱵᱚ ᱢᱚᱵᱟᱭᱤᱞ ᱯᱷᱳᱱ ᱟᱹᱰᱤ ᱡᱟᱹᱥᱛᱤ ᱛᱮᱵᱚᱱ ᱵᱮᱵᱚᱦᱟᱨᱟ ᱛᱟᱦᱚᱞᱮ ᱫᱚ ᱟᱵᱚ ᱛᱚ ᱟᱵᱚ ᱥᱟᱶᱛᱮ ᱟᱹᱰᱤ ᱨᱚᱠᱚᱢ ᱵᱟᱹᱲᱤᱡ ᱚᱨᱥᱚᱝ ᱧᱮᱞ ᱧᱟᱢᱚᱜᱼᱟ᱾ ᱪᱮᱫᱟᱜ ᱥᱮ? ᱟᱵᱚ ᱫᱚ ᱩᱱ ᱚᱠᱛᱚ ᱛᱚ ᱵᱟᱝ ᱠᱟᱹᱴᱤᱡ ᱥᱚᱢᱚᱭ ᱨᱮᱫᱚ ᱵᱟᱝ ᱵᱚᱱ ᱵᱩᱡᱟ ᱥᱮ ᱯᱷᱳᱱ ᱪᱮᱫ ᱞᱮᱠᱟ ᱵᱮᱵᱚᱦᱟᱨ ᱦᱩᱭᱩᱜᱼᱟ? ᱪᱮᱫ ᱞᱮᱠᱟ ᱵᱟᱝ ᱵᱮᱵᱚᱦᱟᱨ ᱦᱩᱭᱩᱜᱼᱟ? ᱦᱩᱸ ᱟᱪᱪᱷᱟ ᱟᱢ ᱡᱩᱫᱤ ᱠᱟᱹᱴᱤᱡ ᱮᱢ ᱞᱟᱹᱭ ᱠᱮᱭᱟ?
ᱟᱨ ᱤᱧᱟᱹᱜ ᱠᱟᱛᱷᱟ ᱞᱮᱠᱟᱛᱤᱧ ᱢᱮᱱᱟ ᱟᱵᱚ ᱫᱚ ᱦᱟᱸᱜ ᱤᱧ ᱞᱟᱹᱭᱟ ᱱᱮᱛᱟᱨᱟᱜ ᱤᱭᱟᱹ ᱞᱮᱠᱟᱛᱮ ᱡᱟᱦᱟᱸ ᱫᱚ ᱤᱭᱟᱹ ᱞᱮᱠᱟᱛᱮ ᱟᱹᱨᱩ ᱯᱷᱮᱨᱟᱣ ᱞᱮᱠᱟᱛᱮ ᱤᱧᱫᱩᱧ ᱢᱮᱱᱟ᱾ ᱤᱭᱟᱹ ᱟᱵᱚ ᱫᱚ ᱩᱱᱟᱹᱜ ᱠᱟᱹᱴᱤᱡ ᱠᱷᱚᱱᱟᱜ ᱫᱚ ᱵᱮᱣᱦᱟᱨ ᱩᱪᱤᱛ ᱫᱚ ᱵᱟᱝ ᱠᱟᱱᱟ, ᱯᱷᱳᱱ ᱫᱚ ᱦᱚ᱾ ᱡᱟᱦᱟᱸ ᱫᱚ ᱟᱵᱚ ᱡᱟᱦᱟᱸ ᱞᱟᱹᱭ ᱠᱮᱫᱟ ᱟᱵᱚ ᱜᱮᱞ ᱤᱨᱟᱹᱞ ᱩᱢᱮᱨ ᱠᱷᱚᱱᱟᱜ ᱮᱠᱫᱚᱢ ᱱᱟᱯᱟᱭ ᱱᱟᱯᱟᱭ ᱠᱟᱛᱷᱟᱢ ᱞᱟᱹᱭ ᱟᱠᱟᱫᱟ᱾ ᱜᱮᱞ ᱩᱢᱮᱨ ᱜᱮᱞ ᱤᱨᱟᱹᱞ ᱩᱢᱮᱨ ᱠᱷᱚᱱᱟᱜ ᱜᱮ ᱯᱷᱳᱱ ᱫᱚ ᱧᱮᱞ ᱩᱪᱤᱛ᱾ ᱠᱤᱱᱛᱩ ᱟᱵᱚ ᱱᱤᱛᱚᱜ ᱫᱚ ᱦᱟᱸᱜ ᱤᱧᱫᱩᱧ ᱞᱟᱹᱭᱟ ᱠᱟᱹᱴᱤᱡ ᱠᱷᱚᱱᱟᱜ ᱜᱮ ᱠᱟᱹᱴᱤᱡ ᱠᱷᱚᱱᱟᱜ ᱵᱚᱞᱛᱮ ᱫᱚ ᱟᱵᱚ ᱫᱚᱦᱟᱸᱜ ᱜᱮᱞᱵᱟᱨ ᱩᱢᱮᱨ ᱠᱷᱚᱱ ᱜᱮᱞᱵᱟᱨ ᱩᱢᱮᱨ ᱯᱟᱨᱚᱢ ᱠᱷᱚᱱᱟᱜ ᱜᱮ ᱦᱟᱸᱜ ᱯᱷᱳᱱ ᱫᱚ ᱠᱟᱹᱴᱤᱡ ᱛᱷᱚᱲᱟ- ᱛᱷᱚᱲᱟ ᱫᱚ ᱧᱮᱞ ᱩᱪᱤᱛ᱾ ᱡᱟᱦᱟᱸ ᱫᱚ ᱟᱵᱚ ᱡᱤᱭᱚᱱ ᱨᱮ ᱪᱮᱫ ᱠᱚ ᱪᱮᱠᱟᱜ ᱠᱟᱱᱟ? ᱥᱟᱶᱛᱮ ᱚᱱᱟ ᱠᱷᱚᱱᱟᱜ ᱵᱚᱦᱩ ᱨᱚᱠᱚᱢ ᱤᱭᱟᱹ ᱵᱚᱱ ᱧᱟᱢ ᱮᱫᱟ᱾ ᱯᱟᱲᱦᱟᱣ ᱨᱮᱱᱟᱜ ᱥᱩᱵᱤᱫᱷᱟ ᱵᱚᱱ ᱧᱟᱢ ᱮᱫᱟ᱾ ᱥᱟᱶᱛᱮ ᱡᱟᱦᱟᱸ ᱫᱚ ᱜᱤᱫᱽᱨᱟᱹ ᱡᱩᱫᱤ ᱭᱩᱫᱤ ᱟᱭᱳ ᱴᱷᱤᱠ ᱢᱚᱛᱚᱱ ᱵᱟᱭ ᱯᱟᱲᱦᱟᱣ ᱫᱟᱲᱮᱟᱭ ᱠᱟᱱᱟ ᱥᱮ ᱚᱸᱰᱮ ᱠᱷᱚᱱᱟᱜ ᱜᱮ ᱦᱟᱸ ᱤᱭᱟᱹ ᱚᱱᱟ ᱚᱱᱟ ᱴᱷᱤᱠᱛᱮ ᱛᱚᱛᱛᱷᱚᱭ ᱮᱢᱟᱭ ᱠᱟᱱᱟ᱾ ᱟᱨ ᱛᱟᱦᱞᱮ ᱩᱱᱤᱭᱟᱜ ᱦᱚᱲᱢᱚ ᱨᱮᱱᱟᱜ ᱥᱮ ᱢᱮᱸᱫ ᱨᱮᱱᱟᱜ ᱡᱟᱦᱟᱸ ᱫᱚ ᱤᱭᱟᱹ ᱛᱟᱜᱴᱟᱜ ᱢᱟᱨᱥᱟᱞ ᱴᱟᱜ ᱚᱱᱟ ᱴᱟᱜᱦᱚᱸ ᱵᱟᱝ ᱵᱟᱹᱲᱤᱡᱚᱜ ᱠᱟᱱ ᱛᱟᱭᱟ᱾ ᱛᱟᱦᱞᱮ ᱦᱚᱜᱼ ᱱᱟ ᱵᱤᱱ ᱞᱟᱹᱭ ᱠᱮᱭᱟ᱾ ᱯᱷᱚᱱ ᱫᱚ ᱟᱵᱚ ᱫᱚ ᱛᱤᱱᱟᱹᱜ ᱚᱠᱛᱚ ᱛᱤᱱᱟᱹᱜ ᱜᱟᱱ ᱧᱮᱞ ᱩᱪᱤᱛ ᱟᱨ ᱵᱟᱝ ᱧᱮᱞ ᱩᱪᱤᱫ ᱡᱟᱦᱟᱸ ᱛᱮᱫᱚ ᱟᱵᱚ ᱡᱤᱭᱚᱱ ᱨᱮ ᱱᱟᱯᱟᱭ ᱢᱤᱫᱴᱟᱝ
ᱤᱭᱟᱹ ᱫᱤᱥᱴᱚ ᱧᱮᱞᱚᱜᱼᱟ
ᱚ ᱟᱪᱪᱷᱟ ᱤᱧ ᱫᱩᱧ ᱞᱟᱹᱭᱟ ᱡᱮ ᱟᱵᱚ ᱫᱚ ᱯᱷᱳᱱ ᱫᱚ ᱩᱱᱟᱹᱜᱴᱟ ᱜᱮ ᱵᱮᱵᱚᱦᱟᱨ ᱩᱪᱤᱛ ᱥᱮ ᱧᱮᱞ ᱩᱪᱤᱛ ᱡᱟᱦᱟᱸᱛᱤᱱᱟᱹᱜ ᱫᱚ ᱟᱵᱚ ᱫᱚ ᱞᱟᱹᱠᱛᱤ ᱭᱟᱵᱚᱱᱟ ᱟᱨ ᱞᱟᱜᱛᱤ ᱠᱷᱚᱱᱟᱜ ᱵᱟᱦᱨᱮ ᱫᱚ ᱡᱟᱛᱮ ᱵᱟᱝ ᱵᱩᱱ ᱧᱮᱞ ᱞᱮᱠᱷᱟᱡ ᱜᱮ ᱱᱟᱯᱟᱭᱚᱜᱼᱟ ᱪᱮᱫᱟᱜ ᱥᱮ ᱦᱳᱭᱳᱜ ᱠᱟᱱᱟ ᱦᱩᱸ ᱞᱟᱹᱠᱛᱤ ᱭᱟᱱᱟᱜ ᱡᱤᱱᱤᱥ ᱠᱷᱚᱱᱟᱜ ᱵᱟᱦᱨᱮ ᱵᱚᱱ ᱧᱮᱞ ᱞᱮᱠᱷᱟᱡ ᱫᱚ ᱢᱟᱱᱮ ᱥᱚᱢᱚᱭ ᱠᱚ ᱟᱨᱠᱤ ᱚᱠᱛᱚ ᱤᱭᱟᱹᱜᱼᱟ ᱟ ᱵᱟᱹᱲᱛᱤ ᱟᱨᱠᱤ ᱪᱟᱞᱟᱜᱼᱟ ᱡᱟᱦᱟᱸ ᱫᱚ ᱤᱠ ᱚᱱᱟ ᱚᱱᱟ ᱥᱚᱢᱚᱭ ᱚᱱᱟ ᱚᱠᱛᱚ ᱨᱮ ᱟᱵᱚ ᱮᱴᱟᱜ ᱟᱜ ᱵᱚᱱ ᱠᱟᱹᱢᱤ ᱠᱮᱭᱟ ᱚᱱᱟ ᱢᱳᱵᱟᱭᱤᱞ ᱯᱷᱳᱱ ᱧᱮᱞ ᱠᱟᱛᱮᱜ ᱚᱠᱛᱚ ᱴᱟᱜ ᱵᱚᱱ ᱯᱟᱨᱚᱢ ᱜᱤᱰᱤ ᱠᱟᱜ ᱠᱟᱱᱟ ᱚᱱᱟᱛᱮ ᱤᱧ ᱫᱚᱧ ᱞᱟᱹᱭᱟ ᱚᱠᱛᱚ ᱨᱮᱜᱮᱧ ᱧᱮᱞ ᱞᱮᱠᱷᱟᱡ ᱫᱚ ᱱᱟᱯᱟᱭᱚᱜᱼᱟ ᱟᱨ ᱟᱢᱫᱚ ᱪᱮᱫ ᱞᱮᱠᱟᱢ ᱞᱟᱹᱭᱟ
ᱤᱧᱟᱜ ᱠᱟᱛᱷᱟ ᱞᱮᱠᱟᱛᱮ ᱦᱩᱭᱩᱜ ᱠᱟᱱᱟ ᱦᱟᱹ ᱟᱵᱚ ᱫᱚ ᱢᱟᱱᱮ ᱩᱱᱟᱹᱜ ᱜᱟᱱ ᱯᱷᱳᱱ ᱧᱮᱞ ᱫᱚ ᱵᱟᱝ ᱤᱭᱟᱹ ᱠᱟᱱᱟ ᱞᱟᱹᱠᱛᱤ ᱠᱟᱱᱟ ᱡᱟᱦᱟᱸ ᱫᱚ ᱟᱵᱚ ᱵᱚ ᱡᱟᱦᱟᱸ ᱯᱷᱳᱱ ᱨᱮᱜᱮ ᱵᱚ ᱵᱚᱞᱚ ᱛᱟᱦᱮᱱ ᱢᱟ ᱢᱮᱱᱛᱮ ᱯᱷᱳᱱᱜ ᱵᱚᱞᱚ ᱛᱟᱦᱮᱱ ᱵᱚᱞᱛᱮ ᱛᱚ ᱢᱮ ᱯᱷᱳᱱ ᱵᱚ ᱧᱮᱞ ᱤᱫᱤᱭ ᱢᱟ ᱚᱱᱮᱠᱟ ᱫᱚ ᱵᱟᱝ ᱞᱟᱹᱠᱛᱤ ᱠᱟᱱᱟ ᱡᱟᱦᱟᱸ ᱛᱤᱱᱟᱹᱜ ᱜᱟᱱ ᱞᱟᱹᱠᱛᱤᱭᱟᱵᱚ ᱠᱟᱱᱟ ᱡᱟᱦᱟᱸ ᱫᱚ ᱢᱤᱫ ᱫᱷᱟᱣ ᱨᱮᱫᱚ ᱡᱮᱢᱚᱱ ᱧᱮᱞᱚᱜ ᱠᱟᱱᱟ ᱱᱮᱛᱟᱨᱟᱜ ᱤᱭᱟᱹ ᱞᱮᱠᱟᱛᱮ ᱡᱮ ᱢᱤᱫ ᱫᱷᱟᱣ ᱯᱷᱳᱱ ᱵᱚ ᱵᱮᱣᱦᱟᱨᱮᱫ ᱠᱟᱱ ᱠᱷᱟᱡ ᱯᱷᱚᱱ ᱫᱚ ᱧᱮᱞ ᱨᱮᱜᱮ ᱛᱟᱦᱮᱱ ᱠᱟᱱᱟ ᱦᱟᱸᱜ ᱯᱮ ᱯᱳᱱ ᱜᱷᱚᱱᱴᱟ ᱜᱟᱱ ᱢᱟᱱᱮ ᱚᱠᱟ ᱫᱚ ᱤᱧ ᱫᱚᱧ ᱢᱮᱱᱟ ᱧᱮᱞ ᱫᱚ ᱩᱪᱤᱛ ᱫᱚ ᱵᱟᱝ ᱠᱟᱱᱟ ᱡᱟᱦᱟᱸ ᱫᱚ ᱛᱤᱱᱟᱹᱜ ᱜᱟᱱ ᱞᱟᱹᱠᱛᱤᱭᱟᱵᱚ ᱠᱟᱱᱟ ᱡᱟᱦᱟᱸ ᱫᱚ ᱟᱵᱚ ᱡᱩᱫᱤ ᱢᱤᱫ ᱢᱤᱫ ᱜᱷᱚᱱᱴᱟ ᱞᱟᱜᱟᱣ ᱟᱵᱚ ᱠᱟᱱᱟ ᱛᱟᱦᱞᱮ ᱦᱚᱸ ᱢᱤᱫ ᱜᱷᱚᱱᱴᱟ ᱜᱮ ᱧᱮᱞ ᱩᱪᱤᱛ ᱡᱟᱦᱟᱸ ᱫᱚ ᱟᱵᱚ ᱡᱤᱭᱚᱱ ᱨᱮ ᱢᱮᱫ ᱥᱟᱶᱛᱮ ᱡᱟᱦᱟᱸ ᱫᱚ ᱟᱵᱚᱣᱟᱜ ᱢᱟ ᱤᱭᱟᱹ ᱛᱚ ᱵᱩᱫᱽᱫᱷᱤᱴᱟ ᱚᱱᱟᱴᱟᱜ ᱦᱟᱸᱜ ᱵᱟᱝ ᱢᱟᱱᱮ ᱱᱟᱯᱟᱭ ᱵᱷᱟᱵᱛᱮᱭ ᱛᱟᱦᱮᱱ ᱠᱟᱱᱟ ᱡᱟᱦᱟᱸ ᱛᱮᱫᱚ ᱠᱳᱱᱳ ᱨᱚᱠᱚᱢ ᱤᱭᱟᱹ ᱮᱴᱠᱮᱴᱚᱬᱮ ᱥᱮ ᱡᱟᱦᱟᱸ ᱞᱮᱠᱟᱱ ᱟᱡᱟᱨ ᱥᱮ ᱡᱟᱦᱟᱸᱞᱮᱠᱟᱱ ᱡᱤᱭᱟᱹ ᱠᱷᱟᱨᱟᱵ ᱵᱮᱣᱦᱟᱨ ᱵᱟᱝ ᱦᱳᱭᱳᱜ ᱠᱟᱱ ᱛᱟᱵᱳᱱᱟ ᱟᱨ ᱦᱚᱸᱜ ᱱᱟ ᱵᱮᱱ ᱞᱟᱹᱭ ᱠᱮᱭᱟ ᱡᱮ ᱯᱷᱳᱱ ᱫᱟᱨᱮᱭ ᱛᱮ ᱟᱵᱚ ᱛᱤᱱᱟᱹᱜ ᱜᱟ ᱵᱚ ᱥᱩᱵᱤᱫᱷᱟᱜ ᱠᱟᱱᱟ ᱡᱷᱟᱹᱞ ᱨᱮᱱ ᱦᱚᱲ ᱥᱟᱶ ᱟᱨ ᱯᱟᱥᱮᱡ ᱚᱸᱰᱮ ᱢᱟᱱᱮ ᱤᱭᱟᱹ ᱡᱷᱟᱹᱞ ᱨᱮᱱ ᱦᱚᱲ ᱥᱟᱶ ᱟᱨ ᱡᱟᱦᱟᱸ ᱠᱚᱫᱚ ᱟᱵᱚ ᱯᱮᱲᱟ ᱠᱚ ᱵᱟᱝᱵᱚᱱ ᱞᱟᱹᱭ ᱫᱟᱲᱮ ᱚᱱᱮ ᱚᱱᱟᱠᱚ ᱢᱟᱱᱮ
ᱟᱪᱪᱷᱟ ᱱᱚᱣᱟ ᱞᱮᱠᱟ ᱛᱮᱫᱚ ᱤᱧᱫᱩᱧ ᱞᱟᱹᱭᱟ ᱡᱮ ᱡᱮᱢᱚᱱ ᱟᱵᱚ ᱢᱳᱵᱟᱭᱤᱞ ᱯᱷᱳᱱ ᱱᱟᱢᱵᱟᱨ ᱛᱮᱫ ᱫᱚ ᱡᱮᱢᱚᱱ ᱡᱷᱟᱹᱞ ᱨᱮᱱ ᱦᱚᱲ ᱥᱮ ᱡᱟᱦᱟᱸ ᱛᱤᱱᱟᱹᱜ ᱥᱟᱹᱜᱤᱧ ᱨᱮᱱ ᱦᱚᱲ ᱜᱮᱭ ᱛᱟᱦᱮᱸ ᱦᱚᱪᱚᱱᱟᱜ ᱢᱟ ᱩᱱᱤ ᱥᱟᱶ ᱱᱟᱯᱟᱭ ᱱᱟᱯᱟᱭ ᱥᱟᱺᱦᱤᱡ ᱠᱟᱛᱷᱟ ᱵᱚᱱ ᱨᱚᱯᱚᱲ ᱫᱟᱲᱮᱜ ᱠᱟᱱᱟ᱾ ᱪᱮᱫᱟᱜ ᱥᱮ? ᱡᱮᱢᱚᱱ ᱢᱳᱵᱟᱭᱤᱞ ᱯᱷᱳᱱ ᱡᱩᱫᱤ ᱵᱟᱝ ᱛᱟᱦᱮᱸ ᱠᱚᱜᱼᱟ᱾ ᱛᱟᱦᱚᱞᱮ ᱟᱵᱚ ᱫᱚ ᱡᱮᱢᱚᱱ ᱪᱤᱴᱷᱤ ᱠᱚ ᱛᱮ ᱨᱚᱯᱚᱲ ᱦᱩᱭ ᱠᱚᱜ ᱨᱮᱦᱚᱸ ᱢᱟᱱᱮ ᱦᱳᱭ ᱛᱚ ᱠᱤᱪᱷᱩ ᱠᱟᱛᱷᱟ ᱵᱚᱱ ᱞᱟᱹᱭ ᱠᱮᱭᱟ᱾ ᱦᱚᱭᱛᱚ ᱟᱨᱦᱚᱸ ᱚᱱᱟ ᱠᱷᱚᱱᱟᱜ ᱵᱟᱹᱲᱛᱤ ᱠᱟᱛᱷᱟ ᱚᱱ ᱨᱮᱜᱮ ᱛᱟᱦᱮᱸ ᱠᱚᱜᱼᱟ᱾ ᱡᱟᱦᱟᱸ ᱫᱚ ᱵᱟᱝᱵᱚᱱ ᱞᱟᱹᱭ ᱥᱚᱫᱚᱨ ᱫᱟᱲᱮ ᱠᱮᱭᱟ᱾ ᱛᱚ ᱚᱱᱟᱛᱤᱧ ᱞᱟᱹᱭ ᱤᱭᱟᱹ ᱯᱷᱩᱱ ᱧᱟᱢ ᱟᱠᱟᱫᱟ᱾ ᱛᱚ ᱠᱷᱚᱱ ᱠᱷᱚᱱᱟᱜ ᱫᱚ ᱢᱟᱱᱮ ᱫᱤᱥᱟᱹ ᱩᱭᱦᱟᱹᱨ ᱠᱟᱛᱮᱜ ᱡᱚᱛᱚ ᱞᱮᱠᱟᱱ ᱠᱟᱛᱷᱟ ᱵᱚᱱ ᱞᱟᱹᱭ ᱫᱟᱲᱮᱭᱟᱜ ᱠᱟᱱᱟ᱾ ᱥᱩᱨ ᱥᱟᱟᱹᱜᱤᱧ ᱨᱮᱱ ᱦᱚᱲ ᱥᱟᱶ᱾
ᱟᱨ ᱤᱧᱟᱹᱜ ᱠᱟᱛᱷᱟ ᱞᱮᱠᱟ ᱛᱮ ᱫᱚ ᱦᱩᱭᱩᱜ ᱠᱟᱱᱟ᱾ ᱡᱮ ᱟᱵᱚ ᱯᱷᱳᱱ ᱵᱚᱱ ᱵᱮᱣᱦᱟᱨᱮᱫ ᱠᱟᱱ ᱫᱚ ᱡᱟᱦᱟᱸ ᱫᱚ ᱟᱵᱚ ᱡᱟᱸᱦᱟᱨᱮ ᱡᱟᱭᱜᱟ ᱨᱮ ᱵᱟᱝᱵᱚᱱ ᱪᱟᱞᱟᱣ ᱫᱟᱲᱮᱭᱟᱜ ᱠᱟᱱᱟ᱾ ᱡᱟᱦᱟᱸ ᱮᱸᱴᱠᱮᱴᱚᱬᱮ ᱡᱟᱞᱟᱛᱮ ᱥᱮ ᱚᱲᱟᱜ ᱜᱷᱟᱸᱨᱚᱡᱽ ᱨᱮᱱᱟᱜ ᱚᱥᱩᱵᱤᱫᱟ ᱡᱟᱞᱟᱛᱮ ᱴᱚᱬᱮ ᱡᱟᱦᱟᱸ ᱫᱚᱵᱚᱱ ᱞᱟᱹᱭ ᱮᱫᱟ᱾ ᱚᱱᱟ ᱡᱟᱛᱮ ᱚᱱᱟ ᱠᱚ ᱡᱟᱭᱜᱟ ᱨᱮᱦᱚᱸ ᱟᱵᱚ ᱢᱟᱱᱮ ᱪᱤᱴᱷᱤ ᱠᱟᱜᱚᱡᱽ ᱫᱚ ᱦᱟᱸᱜ ᱵᱟᱝᱵᱚ ᱵᱮᱣᱦᱟᱨᱮᱫᱟ ᱾ᱛᱚᱠᱷᱚᱱ ᱱᱤᱛᱚᱜ ᱫᱚ ᱦᱟᱸᱜ ᱤᱭᱟᱹ ᱟᱹᱨᱩ ᱯᱷᱮᱨᱟᱣ ᱟᱠᱟᱱᱟ ᱵᱚᱱ᱾ ᱥᱟᱶᱛᱮ ᱯᱷᱳᱱ ᱫᱟᱨᱟᱭ ᱛᱮᱜᱮ ᱦᱟᱜ ᱚᱱᱟ ᱫᱚᱵᱚ ᱚᱱᱟ ᱠᱟᱛᱷᱟ ᱫᱚᱵᱚ ᱞᱟᱹᱭ ᱟᱵᱚ ᱞᱟᱹᱭ ᱟᱠᱚ ᱠᱟᱱᱟ᱾ ᱡᱟᱦᱟᱸ ᱛᱮᱫᱚ ᱟᱵᱚ ᱪᱟᱞᱟᱣ ᱦᱚᱸ ᱵᱟᱝ ᱞᱟᱹᱠᱛᱤ ᱠᱟᱱᱟ ᱥᱮ ᱠᱚᱢ ᱚᱠᱛᱮ ᱨᱮ ᱢᱤᱫ ᱦᱚᱲᱮᱢ ᱞᱟᱹᱭ ᱥᱮ ᱥᱟᱰᱮ ᱠᱟᱱᱟ ᱡᱟᱦᱟᱸ ᱛᱮᱫᱚ ᱟᱵᱚ ᱡᱤᱭᱚᱱ ᱨᱮ ᱥᱟᱶᱛᱮ ᱥᱮ ᱡᱟᱦᱟᱸ ᱞᱮᱠᱟᱱ ᱮᱸᱴᱠᱮᱴᱚᱬᱮ ᱨᱮᱦᱚᱸ ᱩᱱᱤ ᱟᱢᱮ ᱜᱚᱲᱚ ᱟᱢ ᱠᱟᱱᱟ᱾ ᱢᱤᱫᱥᱟᱶ ᱢᱮᱱᱮ ᱟᱹᱰᱤ ᱩᱥᱟᱹᱨᱟ᱾ ᱡᱟᱦᱟᱸ ᱛᱮᱫᱚ ᱦᱟᱸᱜ ᱟᱵᱚ ᱡᱟᱦᱟᱸ ᱞᱮᱠᱟ ᱚᱱᱠᱟᱱ ᱠᱷᱚᱨᱚᱪ ᱥᱮ ᱡᱟᱸ ᱨᱮ ᱪᱟᱞᱟᱜ ᱦᱚᱸ ᱵᱟᱝ ᱞᱟᱹᱠᱛᱤ ᱟᱵᱚᱱ ᱠᱟᱱᱟ᱾ ᱚᱱᱮᱠᱷᱟᱱ ᱢᱤᱫᱴᱮᱡ ᱧᱮᱞᱚᱜ ᱠᱟᱱᱟ ᱟᱨ ᱯᱷᱳᱱ ᱠᱷᱚᱱᱟᱜ ᱟᱵᱚ ᱪᱮᱫ ᱞᱮᱠᱟᱱ ᱢᱤᱫᱴᱮᱱ ᱵᱟᱹᱲᱤᱡ ᱫᱤᱜᱴᱟ ᱧᱮᱞᱚᱜ ᱠᱟᱱ ᱛᱟᱵᱚᱱᱟ᱾ ᱡᱟᱦᱟᱸ ᱛᱮᱫᱚ ᱟᱵᱚ ᱥᱚᱢᱯᱚᱨᱠᱚ ᱤᱭᱟᱹ ᱜᱷᱟᱸᱨᱚᱡᱽ ᱨᱮᱱᱟᱜ ᱛᱮ ᱟᱵᱚ ᱛᱟᱞᱟ ᱨᱮᱱᱟᱜ ᱤᱭᱟᱹ ᱦᱮᱸ ᱥᱟᱺᱜᱤᱧᱚᱜ ᱦᱩᱭᱩᱜ ᱥᱟᱺᱜᱤᱧᱚᱜ ᱠᱟᱱᱟ ᱵᱚ ᱥᱮ ᱪᱮᱫ ᱞᱮᱠᱟᱱ ᱮᱸᱴᱠᱮᱴᱚᱬᱮ ᱠᱚᱨᱮ ᱵᱚ ᱧᱩᱨ ᱫᱟᱲᱮᱭᱟᱜ ᱚᱱᱮ ᱚᱱᱠᱟᱱ ᱡᱟᱦᱟᱸ ᱠᱚᱢ ᱧᱮᱞ ᱧᱟᱢ ᱮᱫᱟ ᱥᱮ ᱡᱟᱦᱟᱸ ᱠᱚ ᱧᱮᱞᱚᱜ ᱱᱤᱛᱚᱜ ᱚᱱᱟ ᱠᱚᱫᱚ ᱪᱮᱫ ᱠᱚ ᱞᱟᱹᱭ ᱜᱟᱱᱚᱜ-ᱟ? ᱡᱟᱦᱟᱸ ᱫᱚ ᱟᱵᱚ ᱛᱟᱞᱟᱨᱮ ᱵᱟᱨ ᱵᱟᱨ ᱦᱚᱲ ᱛᱟᱞᱟᱨᱮ ᱥᱮ ᱜᱷᱟᱨᱚᱸᱡᱽ ᱛᱟᱞᱟᱨᱮ ᱥᱮ ᱮᱴᱟᱜ ᱦᱚᱲ ᱠᱤᱱ ᱛᱟᱞᱟᱨᱮ ᱯᱷᱟᱨᱟᱠ ᱧᱮᱞ ᱧᱟᱢᱚᱜ ᱠᱟᱱᱟ ᱚᱱᱟ ᱞᱟᱹᱭ ᱞᱮᱠᱷᱟᱜ ᱵᱮᱥ ᱠᱚᱜᱼᱟ᱾
ᱟᱪᱪᱷᱟ ᱤᱧ ᱫᱚ ᱱᱚᱣᱟ ᱞᱮᱠᱟ ᱛᱮᱫᱚᱧ ᱞᱟᱹᱭᱟ᱾ ᱡᱮ ᱡᱮᱢᱚᱱ ᱞᱟᱦᱟ ᱛᱮᱫᱚ ᱞᱟᱹᱭ ᱜᱟᱱᱚᱜᱼᱟ᱾ ᱡᱚᱠᱷᱚᱱ ᱢᱳᱵᱟᱭᱤᱞ ᱯᱷᱳᱱ ᱵᱟᱝ ᱛᱟᱦᱮᱸ ᱠᱟᱱᱟ᱾ ᱩᱱ ᱥᱚᱢᱚᱭ ᱩᱱ ᱥᱚᱢᱚᱭ ᱫᱚ ᱟᱠᱚ ᱜᱷᱟᱨᱚᱸᱡᱽ ᱨᱮᱱ ᱦᱚᱲ ᱥᱮ ᱜᱷᱟᱨᱚᱸᱡᱽ ᱥᱟᱶᱛᱮ ᱟᱛᱳ ᱚᱲᱟᱜ ᱥᱮ ᱮᱴᱟᱜ ᱵᱟᱦᱮᱨ ᱟᱡ ᱨᱮᱱ ᱜᱟᱛᱮ ᱠᱚ ᱥᱮ ᱡᱟᱦᱟᱸᱭ ᱦᱚᱲ ᱠᱚ ᱥᱟᱶ ᱜᱮ ᱟᱹᱰᱤ ᱡᱟᱹᱥᱛᱤ ᱥᱚᱢᱚᱭ ᱵᱚᱱ ᱨᱚᱯᱚᱲ ᱠᱟᱛᱮᱫ ᱮᱠᱮ ᱚᱸᱻᱮᱠᱮ ᱚᱯᱚᱨᱟᱜ ᱥᱮ ᱫᱩᱠ ᱥᱩᱠ ᱤᱭᱟᱹ ᱠᱟᱛᱮᱜ ᱨᱚᱯᱚᱲ ᱠᱟᱛᱮᱜ ᱟᱵᱚ